ᱦᱮᱸ ᱦᱮᱞᱳ ᱟᱸᱡᱚᱢᱚᱜ ᱠᱟᱱᱟ
ᱦᱮᱸ ᱟᱸᱡᱚᱢ ᱧᱟᱢᱚᱜ ᱠᱟᱱᱟ ᱯᱟᱨᱠ ᱛᱚ ᱯᱷᱮᱱ ᱪᱟᱹᱞᱩ ᱠᱟᱜᱢ ᱠᱟᱹᱴᱤᱡ ᱪᱟᱞᱟᱜ ᱠᱟᱱᱟ ᱪᱮᱛᱟᱱ ᱨᱮ ᱵᱚᱱᱫᱚ
ᱟᱪᱪᱷᱟ
ᱦᱟᱞᱳ
ᱦᱮᱸ
ᱦᱚᱭᱛᱚ ᱢᱟ ᱛᱚᱵᱮ ᱾
ᱛᱟᱦᱚᱞᱮ ᱱᱤᱛᱚᱜ ᱫᱚ ᱪᱮᱫ ᱞᱟᱝ ᱜᱟᱯᱟᱞ ᱢᱟᱨᱟᱜᱼᱟ ᱠᱟᱹᱴᱤᱡ ᱞᱟᱹᱭ ᱛᱟᱞᱟᱝ ᱢᱮ ᱟᱢᱜᱮ ᱾
ᱦᱩᱸ ᱱᱤᱛᱚᱜ ᱨᱮᱱᱟᱜ ᱜᱟᱞᱚᱥ ᱫᱚ ᱦᱟᱹᱠᱩ ᱥᱟᱵ ᱤᱫᱤ ᱠᱟᱛᱮᱫ ᱞᱟᱝ ᱜᱟᱞᱚᱪᱼᱟ ᱛᱚ ᱯᱳᱭᱞᱳ ᱨᱮᱜᱮ ᱦᱟᱹᱠᱩ ᱥᱟᱵ ᱤᱫᱤ ᱠᱟᱛᱮ ᱤᱧ ᱞᱟᱹᱭ ᱞᱮᱜᱮ
ᱦᱳᱭ
ᱟᱸᱡᱚᱢ ᱯᱩᱥᱴᱟᱹᱣ ᱥᱟᱹᱦᱤᱡᱮᱢ ᱟᱸᱡᱚᱢ ᱫᱟ ᱨᱚᱲ
ᱦᱮᱸ ᱟᱸᱡᱚᱢᱚᱜ ᱠᱟᱱ ᱜᱮᱭᱟ
ᱚ ᱛᱚ ᱦᱟᱹᱠᱩ ᱥᱟᱵ ᱫᱚ ᱥᱟᱹᱨᱤᱜᱮ ᱢᱤᱫᱴᱮᱱ ᱟᱹᱰᱤ ᱱᱟᱯᱟᱭ ᱢᱤᱫᱴᱮᱱ ᱦᱚᱨᱟ ᱠᱟᱱᱟ ᱛᱚ ᱚᱱᱟ ᱛᱮᱜᱤᱧ ᱞᱟᱹᱭ ᱞᱮᱜᱮ ᱡᱮ ᱦᱟᱹᱠᱩ ᱫᱚ ᱟᱵᱚ ᱟᱭᱢᱟ ᱞᱮᱠᱟᱛᱮ ᱥᱟᱵ ᱜᱟᱱᱚᱜᱼᱟ ᱟ ᱚᱱᱟ ᱫᱚ ᱟᱵᱚ ᱡᱩᱫᱤ ᱟᱹᱛᱳ ᱫᱤᱥᱚᱢ ᱨᱮᱱᱟᱜ ᱠᱟᱛᱷᱟᱧ ᱞᱟᱹᱭᱟ ᱛᱟᱦᱚᱞᱮ ᱚᱸᱰᱮ ᱫᱚ ᱦᱚᱸᱜᱼᱚᱭ ᱫ ᱵᱚᱨᱟ ᱟᱹᱜᱩᱭᱱᱟ ᱟᱹᱰᱤ ᱞᱮᱠᱟᱱᱟᱜ ᱥᱟᱵ ᱨᱮᱱᱟᱜ ᱚᱱᱠᱟᱱᱟᱜ ᱦᱚᱨᱟ ᱢᱮᱱᱟᱜ ᱟᱠᱟᱫᱟ ᱡᱮᱞᱮᱠᱟ ᱯᱟᱴᱟ ᱠᱚᱛᱮ ᱜᱷᱩᱱᱤ ᱠᱚᱛᱮ ᱟᱨ ᱚᱱᱟ ᱥᱟᱶ ᱛᱮ ᱟᱭᱢᱟ ᱞᱮᱠᱟᱱ ᱨᱮᱱᱟᱜ ᱡᱟᱞ ᱠᱚ ᱚᱱᱟ ᱠᱚ ᱛᱟᱞᱟ ᱛᱮ ᱦᱟᱹᱠᱩ ᱦᱚ ᱥᱟᱵ ᱜᱟᱱᱚᱜᱼᱟ ᱟᱨ ᱱᱚᱣᱟ ᱦᱟᱹᱠᱩ ᱥᱟᱵ ᱨᱮᱱᱟᱜ ᱡᱟᱦᱟᱸ ᱨᱟᱹᱥᱠᱟᱹ ᱱᱚᱣᱟ ᱫᱚ ᱥᱟᱹᱨᱤ ᱜᱮ ᱟᱹᱰᱤ ᱢᱚᱡᱽ ᱵᱩᱡᱷᱟᱹᱜᱼᱟ ᱚᱱᱟ ᱥᱟᱶ ᱛᱮ ᱟᱨ ᱦᱚᱸ ᱢᱮᱱᱟᱜ ᱟᱠᱟᱫᱟ ᱡᱮᱞᱮᱠᱟ ᱟᱭᱢᱟ ᱜᱮ ᱟᱭᱢᱟ ᱦᱚᱲ ᱜᱮ ᱟᱨ ᱱᱤᱡᱮ ᱦᱚᱸ ᱧᱮᱞ ᱦᱩᱭ ᱠᱟᱱᱟ ᱟᱯᱲᱮ ᱛᱮᱦᱚᱸ ᱡᱮ ᱵᱟ. ᱨᱥ ᱯᱟᱹᱨᱥᱤ ᱪᱟᱞᱟ ᱛᱮ ᱢᱤᱫ ᱫᱤᱱ ᱪᱟᱨᱟ ᱛᱮᱭᱟᱨ ᱠᱟᱛᱮ ᱚᱸᱰᱮ ᱡᱟᱦᱟᱸ ᱨᱮ ᱵᱟᱹᱨᱥᱤᱢ ᱚᱰᱟᱣᱟ ᱛᱚ ᱚᱸᱰᱮᱢ ᱜᱤᱰᱤᱭᱟ ᱵᱟᱹᱲᱥᱤ ᱜᱤᱰᱤ ᱞᱮᱠᱷᱟᱱ ᱜᱮ ᱚᱸᱰᱮ ᱫᱚ ᱦᱟᱠᱩ ᱚᱱᱟ ᱛᱟᱞᱟ ᱛᱮ ᱦᱚᱸ ᱥᱟᱵ ᱫᱚ ᱜᱟᱱᱚᱜᱼᱟ ᱠᱤᱱᱛᱩ ᱱᱚᱣᱟ ᱵᱟᱹᱲᱥᱤ ᱛᱟᱞᱟ ᱛᱮ ᱦᱟᱹᱠᱩ ᱥᱟᱵ ᱨᱮᱱᱟᱜ ᱡᱟᱦᱟᱸ ᱨᱟᱹᱥᱠᱟᱹ ᱚᱱᱟ ᱫᱚ ᱮᱴᱟᱜ ᱚᱸ ᱦᱚᱨᱟ ᱞᱮᱠᱟ ᱛᱮᱫᱚ ᱚᱱᱟ ᱫᱚ ᱵᱷᱮᱜᱟᱨ ᱜᱮᱭᱟ ᱪᱮᱫᱟᱜ ᱵᱟᱢ ᱵᱟᱱᱟᱣᱟ ᱵᱟ. ᱲᱥᱤ
ᱦᱮᱸ ᱛᱟᱦᱚᱞᱮ ᱟᱢ ᱫᱚ ᱵᱟᱹᱲᱥᱤ ᱛᱮ ᱦᱟᱠᱳ ᱠᱚᱢ ᱥᱟᱵ ᱵᱟᱲᱟ ᱟᱠᱟᱫ ᱠᱚ ᱜᱮᱭᱟ ᱥᱮ ᱵᱟᱝ
ᱠᱟᱱ ᱜᱮᱭᱟ ᱟᱹᱰᱤ ᱢᱚᱸᱡᱽ ᱚᱱᱠᱟ ᱜᱮ ᱱᱤᱛᱚᱜ ᱫᱚ ᱟᱢ ᱞᱟᱹᱭ ᱛᱟᱞᱟᱝ ᱢᱮ ᱡᱮ ᱚᱠᱟ ᱞᱮᱠᱟ ᱥᱮ ᱟᱯᱮ ᱥᱮᱫ ᱚᱠᱟ ᱞᱮᱠᱟ ᱦᱟᱹᱠᱩ ᱥᱟᱵ ᱡᱚᱱᱟᱜ ᱱᱚᱣᱟ ᱦᱚᱨᱟ ᱠᱚ
ᱟᱢ ᱡᱟᱦᱟᱸ ᱞᱮᱠᱟᱢ ᱞᱟᱹᱭ ᱠᱮᱜᱼᱟ ᱦᱟᱠᱩ ᱥᱟᱵ ᱠᱚᱫᱚ ᱵᱮᱥᱤ ᱵᱷᱟᱜᱽ ᱜᱮ ᱟᱛᱩ ᱚᱲᱟᱜ ᱠᱚᱜᱮ ᱛᱮᱜᱮ ᱧᱮᱞ ᱧᱟᱢᱚᱜᱼᱟ ᱪᱮᱫᱟᱜ ᱥᱮ ᱟᱛᱳ ᱚᱲᱟᱜ ᱠᱚᱨᱮ ᱫᱚ ᱵᱟᱸᱫᱽ ᱯᱩᱠᱷᱨᱤ ᱠᱚ ᱥᱟᱶ ᱛᱮ ᱜᱟᱰᱟ ᱢᱩᱰᱩ ᱠᱷᱮᱛ ᱵᱟᱹᱫᱽ ᱠᱚ ᱨᱮᱜ ᱱᱚᱣᱟ ᱠᱚᱨᱮ ᱦᱟᱹᱠᱩ ᱠᱚᱫᱚ ᱠᱚ ᱧᱟᱢᱚᱜ-ᱟ ᱛᱚ ᱚᱱᱠᱟ ᱜᱮ ᱵᱟᱹᱲᱥᱤ ᱛᱮᱦᱚᱧ ᱥᱟᱵ ᱵᱟᱲᱟ ᱟᱠᱟᱫ ᱠᱚ ᱜᱮᱭᱟ ᱟᱨ ᱥᱟᱶ ᱛᱮ ᱡᱟᱦᱟᱸ ᱵᱟᱸᱫᱽ ᱠᱚᱨᱮᱫ ᱫᱚ ᱚᱱᱮ ᱚᱱᱠᱟᱱ ᱦᱟᱹᱠᱩ ᱥᱟᱵ ᱡᱟᱞ ᱧᱟᱢᱚᱜ-ᱟ ᱡᱟᱞ ᱠᱚᱛᱮ ᱟᱨᱠᱤ ᱟᱨ ᱦᱚᱸᱜ ᱚᱭ ᱡᱮ ᱦᱚᱸᱜ ᱚᱭ ᱵᱚᱨᱥᱟ ᱫᱤᱱ ᱥᱮᱴᱮᱨ ᱟᱠᱟᱱᱟ ᱟᱫᱚ ᱚᱱᱠᱟ ᱜᱮ ᱜᱷᱩᱱᱤ ᱠᱚ ᱯᱟᱴᱟ ᱠᱚ ᱚᱰᱟᱣ ᱜᱮᱭᱟ ᱞᱮ ᱱᱚᱣᱟ ᱠᱚᱛᱮ ᱦᱟᱹᱠᱩ ᱠᱚᱞᱮ ᱥᱟᱵ ᱵᱟᱲᱟ ᱟᱠᱟᱫ ᱠᱚᱣᱟ ᱟᱨ ᱮᱢᱱᱤ ᱡᱟᱦᱟᱸ ᱜᱟᱹᱰᱭᱟᱹ ᱠᱚ ᱥᱮ ᱰᱚᱵᱷᱟᱜ ᱠᱚ ᱟᱸᱡᱮᱫᱚᱜ-ᱟ᱾ ᱚᱸᱰᱮ ᱦᱚᱸ ᱟᱛᱳ ᱨᱮ ᱫᱚᱢᱮᱞ ᱫᱚᱢᱮᱞ ᱦᱚᱲ ᱪᱟᱞᱟᱣ ᱠᱟᱛᱮᱫ ᱚᱱᱟ ᱠᱚ ᱟᱸᱡᱮᱫ ᱠᱟᱛᱮᱫ ᱞᱚᱥᱚᱫ ᱨᱮ ᱡᱟᱦᱟᱸ ᱦᱟᱹᱠᱩ ᱠᱚ ᱧᱟᱢᱚᱜᱼᱟ ᱞᱮᱸᱡᱮᱨ ᱦᱟᱠᱚ ᱯᱩᱴᱷᱤ ᱠᱚ ᱜᱟᱹᱲᱟᱹᱭ ᱠᱚ ᱱᱚᱝᱠᱟᱱ ᱦᱟᱹᱠᱩ ᱵᱟᱲᱟ ᱦᱩᱭ ᱠᱟᱱᱟ᱾ ᱟᱨ ᱵᱤᱥᱮᱥ ᱠᱟᱨᱟᱱ ᱛᱩᱧ ᱩᱭᱦᱟᱹᱨ ᱜᱮᱭᱟ ᱡᱚᱠᱷᱚᱱ ᱤᱥᱠᱩᱞ ᱡᱤᱭᱚᱱ ᱨᱮ ᱦᱳᱥᱴᱮᱞ ᱨᱮᱞᱮ ᱛᱟᱦᱮᱱ ᱛᱟᱦᱮᱸᱫ ᱟᱫᱚ ᱦᱳᱥᱴᱮᱞ ᱥᱩᱨ ᱨᱮᱜᱮ ᱢᱤᱫᱴᱟᱝ ᱱᱟᱹᱭ ᱛᱟᱦᱮᱸ ᱠᱟᱱᱟ᱾ ᱟᱫᱚ ᱚᱱᱟ ᱱᱟᱹᱭ ᱨᱮ ᱯᱩᱛᱤ ᱨᱚᱵᱤᱵᱟᱨ ᱜᱮ ᱟᱞᱮ ᱫᱚ ᱨᱟᱹᱥᱠᱟᱹ ᱥᱟᱞᱟᱜ ᱜᱟᱛᱮ ᱠᱚ ᱟᱛᱮ ᱦᱟᱹᱠᱩ ᱥᱟᱵ ᱞᱮ ᱪᱟᱞᱟᱣ ᱠᱚᱜᱼᱟ ᱟᱫᱚ ᱚᱸᱰᱮ ᱫᱚ ᱢᱚᱥᱟᱨᱤ ᱛᱟᱦᱮᱸ ᱠᱟᱱ ᱛᱟᱞᱮᱭᱟ ᱦᱳᱥᱴᱮᱞ ᱨᱮᱫᱚ ᱡᱟᱞ ᱠᱚ ᱵᱟᱝ ᱛᱟᱦᱮᱸ ᱠᱟᱱᱟ ᱛᱚ ᱢᱚᱥᱟᱨᱤ ᱟᱛᱮᱜ ᱜᱮ ᱟᱫᱚ ᱦᱟᱹᱠᱩ ᱞᱮ ᱜᱷᱟᱹᱵᱩᱭ ᱠᱮ ᱠᱚᱣᱟ ᱚᱱᱠᱟ ᱟᱹᱰᱤ ᱨᱟᱹᱥᱠᱟᱹ ᱥᱟᱞᱟᱜ ᱞᱮ ᱥᱟᱵ ᱠᱮ ᱟᱨ ᱜᱚᱢᱠᱮ ᱛᱟᱦᱞᱮ ᱞᱚᱥᱚᱫ ᱨᱮᱱ ᱦᱟᱹᱱᱠᱩ ᱜᱟᱹᱲᱟᱹᱭ ᱦᱟᱹᱠᱩ ᱠᱚᱢ ᱥᱟᱵ ᱵᱟᱲᱟ ᱦᱟᱜ ᱠᱚᱣᱟ ᱥᱮ ᱵᱟ
ᱦᱮᱸ ᱥᱟᱵ ᱵᱟᱲᱟ ᱦᱩᱭ ᱟᱠᱟᱱ ᱜᱮᱭᱟ ᱟᱹᱰᱤ ᱨᱟᱹᱥᱠᱟᱹ ᱵᱩᱡᱷᱟᱹᱜ-ᱟ ᱚᱸᱰᱮ ᱫᱚ ᱟ ᱱᱤᱡᱮ ᱟᱯᱲᱮ ᱥᱩᱢᱩᱝ ᱫᱚ ᱵᱟᱝ ᱟᱭᱢᱟ ᱦᱚᱲ ᱜᱮᱠᱚ ᱛᱟᱦᱮᱱᱟ᱾ ᱟᱫᱚᱢ ᱟᱫᱚᱢ ᱦᱚᱲ ᱠᱚᱫᱚ ᱟᱹᱰᱤ ᱨᱚᱠᱚᱢ ᱟᱨᱦᱚᱸ ᱟᱹᱰᱤ ᱨᱚᱠᱚᱢ ᱨᱚᱠᱚᱢ ᱜᱮ ᱦᱚᱨᱟ ᱢᱮᱱᱟᱜ ᱟᱠᱟᱫ ᱜᱮᱭᱟ ᱛᱚ ᱚᱱᱟ ᱡᱟᱦᱟᱸ ᱦᱟᱹᱠᱩ ᱥᱟᱵ ᱢᱮᱱᱫᱚ ᱡᱟᱦᱟᱸ- ᱡᱟᱦᱟᱸ ᱵᱟᱸᱫᱽ ᱯᱩᱠᱷᱨᱤ ᱠᱚ ᱟᱸᱡᱮᱫ ᱠᱟᱛᱮᱜ ᱚᱱᱟ ᱦᱟᱹᱠᱩ ᱥᱟᱵ ᱨᱮᱱᱟᱜ ᱡᱟᱦᱟᱸ ᱟᱨ ᱞᱟᱹᱭ ᱜᱟᱱᱚᱜᱼᱟ ᱡᱮ ᱡᱟᱦᱟᱸ ᱯᱚᱨᱚᱵᱽ ᱞᱮᱠᱟ ᱦᱚᱲ ᱴᱟᱺᱰᱤ ᱞᱮ ᱚᱱᱠᱟ ᱜᱮᱠᱚ ᱡᱟᱹᱨᱣᱟᱜᱼᱟ ᱢᱤᱫ ᱴᱷᱮᱱ ᱦᱟᱹᱠᱩ ᱠᱚ ᱥᱟᱵ ᱠᱚᱣᱟ ᱛᱚ ᱚᱱᱠᱟ ᱜᱮ ᱮᱸ ᱟᱨ ᱦᱚᱸ ᱠᱤᱪᱷᱩ ᱜᱟᱱ ᱚᱱᱠᱟ ᱢᱮᱱᱟᱜᱼᱟ ᱡᱮᱢᱚᱱ ᱪᱟᱹᱴᱱᱤ ᱡᱟᱞᱛᱮ ᱪᱟᱹᱴᱱᱤ ᱡᱟᱞᱛᱮ ᱦᱟᱹᱠᱩ ᱥᱟᱵ ᱚᱠᱛᱚ ᱫᱚ ᱦᱩᱭᱩᱜ ᱠᱟᱱᱟ ᱡᱚᱠᱷᱚᱱ ᱫᱟᱜ ᱛᱟᱦᱮᱸᱱᱟ ᱫᱟᱜ ᱩᱱᱟᱹᱜ ᱵᱟᱝ ᱨᱮᱦᱚ ᱜᱷᱟᱱᱴᱩᱲ ᱠᱚᱛᱮᱜ ᱚᱱᱠᱟ ᱫᱟᱜ ᱛᱟᱦᱮᱸᱞᱮᱱᱟ ᱩᱱᱫᱚ ᱪᱟᱹᱴᱱᱤ ᱡᱟᱞ ᱛᱮ ᱡᱟᱦᱟᱸ ᱜᱮ ᱩᱱᱠᱩ ᱫᱟᱹᱲᱠᱟᱦ ᱦᱟᱹᱠᱩ ᱠᱚ ᱯᱩᱴᱷᱟ ᱠᱚ ᱱᱩᱠᱩ ᱦᱚᱸ ᱠᱚ ᱪᱟᱯᱮ ᱠᱚᱜᱼᱟ ᱩᱱᱠᱩ ᱠᱚ ᱥᱟᱵ ᱨᱮ ᱟᱹᱰᱤ ᱢᱚᱡᱟ ᱵᱩᱡᱷᱟᱹᱜ-ᱟ ᱛᱚ ᱚᱱᱠᱟ ᱜᱮ ᱜᱚᱢᱠᱮ ᱟᱢ ᱢᱟ ᱮᱜ ᱛᱤᱱᱟᱹᱜ ᱞᱮᱠᱟᱱ ᱦᱟᱹᱠᱩ ᱠᱚᱢ ᱥᱟᱵ ᱟᱠᱟᱫ ᱠᱚᱣᱟ ᱚᱱᱟ ᱠᱚ ᱠᱟᱹᱴᱤᱡ ᱞᱟᱹᱭ ᱛᱟᱞᱟᱝ ᱢᱮ ᱵᱟ ᱦᱟᱹᱠᱩ ᱪᱮᱫᱠᱟᱢ ᱠᱩᱥᱤᱭᱟ ᱠᱚᱣᱟ
ᱦᱚᱭ ᱟᱹᱰᱤ ᱢᱚᱡᱽ ᱦᱟᱹᱠᱩ ᱫᱚ ᱡᱚᱛᱚ ᱜᱮ ᱡᱚᱛᱚ ᱦᱟᱹᱠᱩ ᱜᱮ ᱡᱚᱢ ᱠᱟᱜ ᱠᱚᱣᱟ ᱚᱱᱟ ᱢᱩᱫᱽᱨᱮ ᱡᱮᱢᱚᱱ ᱵᱟᱸᱫᱷ ᱠᱚ ᱨᱮ ᱡᱟᱦᱟᱸ ᱡᱟᱞ ᱛᱮ ᱦᱟᱹᱠᱩ ᱠᱚ ᱥᱟᱵ ᱦᱩᱭ ᱟᱠᱟᱱᱟ ᱩᱱᱩᱠᱩ ᱫᱚ ᱯᱟᱛᱞᱟ ᱦᱟᱹᱠᱩ ᱨᱩᱭ ᱦᱟᱹᱠᱩ ᱟᱨ ᱡᱟᱦᱟᱸ ᱱᱩᱠᱩ ᱯᱚᱱᱟ ᱦᱟᱹᱠᱩ ᱠᱚ ᱢᱮᱛᱟ ᱠᱚᱣᱟ ᱚᱱᱠᱟᱱ ᱠᱚ ᱟᱨ ᱞᱚᱥᱚᱫ ᱠᱚᱨᱮ ᱫᱚ ᱵᱤᱥᱤ ᱜᱮ ᱥᱟᱵ ᱦᱩᱭ ᱟᱠᱟᱱᱟ ᱡᱮᱢᱚᱱ ᱞᱮᱧᱡᱽᱨᱟ ᱦᱟᱹᱠᱩ ᱠᱟᱹᱲᱟᱹᱭ ᱦᱟᱹᱠᱩ ᱫᱩᱲᱤ ᱦᱟᱹᱠᱩ ᱚᱱᱠᱟᱱ ᱠᱚ ᱟᱨ ᱡᱟᱦᱟᱸ ᱥᱟᱟᱲ ᱵᱚᱸᱜᱟ ᱯᱟᱴᱟ ᱠᱚᱨᱮ ᱩᱱᱠᱩ ᱫᱚ ᱥᱟᱵ ᱦᱩᱭ ᱟᱠᱟᱱᱟ ᱩᱱᱠᱩ ᱯᱩᱴᱷᱤ ᱦᱟᱹᱠᱩ ᱵᱩᱵᱩᱡ ᱦᱟᱹᱠᱩ ᱚᱱᱠᱟᱱ ᱚᱱᱠᱟᱱ ᱠᱚ ᱛᱟᱦᱚᱞᱮ ᱜᱚᱢᱠᱮ ᱟᱢ ᱚᱠᱟ ᱞᱮᱠᱟ ᱦᱟᱹᱠᱩ ᱡᱚᱢ ᱨᱮᱢ ᱠᱩᱥᱤᱭᱟᱠᱚᱣᱟ᱾
ᱦᱚᱭ ᱤᱧ ᱫᱚ ᱦᱟᱹᱠᱩ ᱡᱮᱞᱮᱠᱟ ᱥᱟᱵ ᱨᱮ ᱨᱟᱹᱥᱠᱟᱹ ᱚᱱᱠᱟ ᱜᱮ ᱩᱱᱠᱩ ᱡᱩᱫᱤᱢ ᱥᱟᱵ ᱫᱟᱲᱮᱭᱟᱭᱟ ᱚᱱᱠᱟ ᱜᱮ ᱨᱟᱹᱥᱠᱟᱹ ᱵᱩᱡᱷᱟᱹᱜ-ᱟ᱾ ᱛᱚ ᱟᱞᱮ ᱫᱚ ᱟᱣ ᱦᱩᱰᱤᱧ ᱠᱷᱚᱱ ᱜᱮ ᱟᱛᱚᱴᱚᱞᱟ ᱨᱮ ᱦᱟᱨᱟ ᱵᱩᱨᱩ ᱦᱩᱭ ᱟᱠᱟᱱᱟ ᱫᱟᱱᱟ ᱛᱚ ᱦᱟᱹᱠᱩ ᱥᱟᱵ ᱨᱮᱱᱟᱜ ᱨᱟᱹᱥᱠᱟᱹ ᱫᱚ ᱟᱹᱰᱤ ᱴᱟᱜ ᱜᱮ ᱢᱮᱱᱟᱜ ᱟᱠᱟᱫ ᱜᱮᱭᱟ ᱢᱚᱱᱮ ᱨᱮ᱾ ᱛᱤᱨ ᱯᱤᱭᱟᱹ ᱚ ᱱᱤᱛᱚᱜ ᱫᱚᱧ ᱞᱟᱹᱭᱟ ᱦᱟᱹᱠᱩ ᱥᱟᱵ ᱪᱤᱠᱚ ᱚᱱᱠᱟ ᱥᱟᱵ ᱵᱟᱲᱟ ᱡᱮᱢᱚᱱ ᱟ ᱜᱷᱩᱱᱤ ᱛᱮ ᱡᱟᱦᱟᱸ ᱚᱰᱟᱣ ᱠᱟᱛᱮᱜ ᱧᱩᱦᱩᱢ ᱚᱠᱛᱚᱢ ᱚᱰᱟᱣ ᱦᱚᱴᱚ ᱠᱟᱜᱼᱟ ᱢᱤᱫ ᱧᱤᱫᱟᱹ ᱛᱟᱦᱮᱸᱱᱟ ᱡᱟᱦᱟᱸ ᱫᱚ ᱫᱟᱜ ᱪᱮᱛᱟᱱ ᱥᱮᱫ ᱞᱟᱛᱟᱨ ᱥᱮᱫ ᱞᱤᱸᱜᱤ ᱟᱬᱜᱚᱱᱟ᱾ ᱚᱱᱟ ᱥᱮᱛᱟᱜ ᱨᱮᱢ ᱤᱫᱤᱭᱟ ᱚᱱᱟ ᱡᱟᱦᱟᱸ ᱩᱱᱠᱩ ᱰᱟᱹᱲᱠᱟᱹ ᱦᱟᱹᱠᱩ ᱞᱩᱞᱤ ᱦᱟᱹᱠᱚ ᱦᱚᱸᱦᱚᱜᱚ ᱱᱩᱠᱩ ᱠᱚ ᱦᱟᱹᱠᱩ ᱟᱹᱰᱤ ᱢᱚᱸᱡᱽ ᱥᱤᱵᱤᱞᱟ ᱟᱨ ᱱᱩᱠᱩ ᱦᱟᱹᱠᱩᱣᱟᱜ ᱜᱩᱱ ᱫᱚ ᱟᱹᱰᱤ ᱱᱟᱯᱟᱭ ᱜᱮᱭᱟ ᱱᱩᱠᱩ ᱡᱚᱢ ᱫᱚ ᱮᱠᱟᱞ ᱜᱮ ᱰᱟᱠᱴᱟᱨ ᱠᱚ ᱠᱚ ᱞᱟᱹᱭ ᱜᱮᱭᱟ ᱚᱱᱟ ᱥᱟᱶᱛᱮ ᱱᱚᱶᱟ ᱡᱟᱦᱟᱸ ᱵᱟᱸᱫᱽ ᱯᱩᱠᱷᱨᱤ ᱠᱚ ᱡᱚᱠᱷᱚᱱ ᱟᱸᱡᱮᱫ ᱚᱠᱛᱚᱜᱼᱟ ᱩᱱ ᱚᱠᱛᱚ ᱡᱟᱦᱟᱸ ᱦᱟᱹᱠᱩ ᱥᱟᱵ ᱠᱚ ᱡᱮᱢᱚᱱ ᱞᱮᱴᱷᱟ ᱦᱟᱹᱠᱩ ᱠᱩᱭ ᱦᱟᱹᱠᱩ ᱟᱪᱪᱷᱟ ᱩᱱᱠᱩ ᱞᱚᱥᱚᱫ ᱨᱮ ᱡᱟᱦᱟᱸ ᱱᱩᱠᱩ ᱫᱩᱲᱤ ᱦᱟᱹᱠᱩ ᱠᱚ ᱧᱟᱢᱚᱜᱼᱟ ᱱᱩᱠᱩ ᱠᱚ ᱡᱚᱢ ᱨᱮ ᱟᱹᱰᱤ ᱜᱮ ᱨᱟᱹᱥᱠᱟᱹᱧ ᱵᱩᱡᱷᱟᱹᱣᱟ ᱟᱹᱰᱤ ᱜᱮ ᱢᱚᱸᱡᱽ ᱵᱩᱡᱷᱟᱹᱜᱼᱟ ᱮᱠᱵᱟᱨᱮ ᱫᱟᱠᱟ ᱥᱟᱶ ᱚᱱᱠᱟ ᱜᱮ ᱟᱨᱚ ᱡᱮᱢᱚᱱ ᱢᱟᱨᱟᱝ ᱦᱟᱹᱠᱩ ᱠᱚ ᱠᱟᱛᱷᱟ ᱞᱮ ᱞᱮᱠᱷᱟᱱ ᱱᱩᱠᱩ ᱠᱚᱫᱚ ᱩᱱᱟᱹᱜ ᱫᱚ ᱵᱟᱝᱠᱚ ᱧᱟᱢᱚᱜᱼᱟ ᱱᱤᱡᱮ ᱵᱟᱸᱫᱷ ᱯᱩᱠᱷᱨᱤ ᱨᱮ ᱡᱩᱫᱤᱢ ᱟᱲᱟᱜ ᱠᱚ ᱠᱷᱟᱱᱮᱢ ᱧᱟᱢ ᱠᱚᱣᱟ ᱵᱟᱝᱠᱷᱟᱱ ᱫᱚ ᱚᱱᱠᱟ ᱟᱹᱰᱤ ᱠᱚᱢ ᱜᱮᱠᱚ ᱧᱟᱢᱚᱜᱼᱟ ᱢᱟᱨᱟᱝ ᱦᱟᱹᱠᱩ ᱠᱚ ᱞᱟᱹᱭ ᱞᱮᱠᱷᱟᱱ ᱡᱮᱢᱚᱱ ᱨᱩᱭ ᱠᱟᱛᱞᱟ ᱤᱞᱤᱥ ᱱᱚᱜᱼᱚᱭ ᱱᱚᱝᱠᱟᱱ ᱠᱚ ᱛᱚ ᱱᱩᱠᱩ ᱦᱟᱹᱠᱩ ᱫᱚ ᱤᱧ ᱫᱚ ᱦᱟᱹᱠᱩ ᱫᱚ ᱥᱟᱱᱟᱢ ᱞᱮᱠᱟᱱ ᱦᱟᱹᱠᱩ ᱠᱚ ᱜᱤᱧ ᱠᱩᱥᱤᱭᱟ ᱠᱚᱣᱟ ᱚᱱᱟ ᱥᱟᱶᱛᱮ ᱡᱚᱠᱷᱚᱱ ᱫᱟᱜ ᱨᱮᱱ ᱡᱟᱦᱟᱸᱭ ᱫᱚ ᱟᱵᱚ ᱢᱤᱫ ᱥᱮᱫ ᱛᱮ ᱛᱤᱡᱩ ᱦᱚᱸᱵᱚᱱ ᱞᱟᱹᱭ ᱠᱚ ᱜᱮᱭᱟ ᱤᱪᱟᱹᱜ ᱦᱟᱹᱠᱩ ᱱᱩᱠᱩ ᱠᱚ ᱟᱹᱰᱤ ᱜᱮᱠᱚ ᱵᱩᱡᱷᱟᱹᱜᱼᱟ ᱥᱮ ᱥᱤᱵᱤᱞ ᱱᱩᱠᱩ ᱜᱮ ᱢᱚᱸᱡᱽ ᱜᱮ ᱠᱚ ᱵᱩᱡᱷᱟᱹᱜᱼᱟ ᱦᱮᱸ ᱢᱟᱨᱟᱝ ᱤᱪᱟᱹᱜ ᱦᱚᱸ ᱢᱮᱱᱟᱜ ᱠᱚᱣᱟ ᱦᱩᱰᱤᱧ ᱠᱚ ᱦᱚᱸ ᱱᱟᱯᱟᱭ ᱜᱮ ᱛᱚ ᱟᱢ ᱮᱢ ᱚᱠᱟ ᱞᱮᱠᱟ ᱦᱟᱹᱠᱩᱢ ᱠᱩᱥᱤᱭᱟᱠᱚᱣᱟ ᱪᱤᱞᱤ ᱪᱤᱞᱤ ᱦᱟᱹᱠᱩ ᱡᱚᱢ ᱨᱮ ᱱᱟᱯᱟᱭᱮᱢ ᱵᱩᱡᱷᱟᱹᱣᱟ ᱠᱟᱹᱴᱤᱡ ᱞᱟᱹᱭ ᱛᱟᱞᱟᱝ ᱢᱮ ᱥᱮᱢ ᱥᱟᱵ ᱵᱟᱲᱟ ᱠᱟᱹ ᱠᱚᱣᱟ?
ᱠᱚᱧ ᱠᱩᱥᱤᱭᱟᱠᱚᱣᱟᱻ ᱱᱩᱠᱩ ᱡᱟᱦᱟᱸᱭ ᱥᱮᱬᱟ ᱦᱟᱹᱠᱩ ᱠᱚᱢ ᱞᱟᱹᱭ ᱠᱮᱫ ᱠᱚᱣᱟ ᱠᱟᱛᱞᱟ ᱠᱚ ᱨᱩᱭ ᱦᱟᱹᱠᱩ ᱱᱩᱠᱩ ᱡᱚᱢ ᱨᱮ ᱤᱧ ᱫᱚ ᱡᱷᱚᱛᱚ ᱠᱷᱚᱱᱤᱧ ᱠᱩᱥᱤᱭᱟᱠᱚᱣᱟ ᱟᱨᱠᱤ ᱱᱩᱠᱩ ᱫᱚ ᱜᱚᱴᱟ ᱜᱚᱴᱟᱢ ᱡᱚᱢ ᱠᱚᱣᱟ ᱟᱹᱰᱤ ᱪᱮᱦᱨᱟ ᱥᱟᱶᱛᱮ ᱡᱟᱦᱟᱸ ᱯᱩᱴᱷᱤ ᱦᱟᱹᱠᱩ ᱢᱮᱱᱟᱜ ᱠᱚᱣᱟ ᱱᱩᱠᱩ ᱵᱷᱟᱹᱡᱤ ᱠᱟᱛᱮᱫ ᱟᱹᱰᱤ ᱪᱮᱦᱨᱟ ᱠᱚ ᱵᱩᱡᱷᱟᱹᱜᱼᱟ ᱵᱷᱟᱹᱡᱤ ᱠᱟᱛᱮᱫ ᱦᱟᱞᱠᱟᱢ ᱨᱟᱥᱮ ᱠᱮᱫᱮᱭᱟ ᱮᱠᱫᱚᱢ ᱟᱨ ᱡᱩᱫᱤ ᱫᱟᱜ ᱫᱟᱠᱟ ᱛᱟᱦᱮᱸᱱᱟ ᱮᱠᱫᱚᱢ ᱨᱟᱥᱮ ᱟᱛᱮ ᱟᱹᱰᱤ ᱪᱮᱦᱨᱟ ᱡᱚᱢᱮᱭᱟ ᱟᱹᱰᱤ ᱢᱚᱸᱡᱽ ᱵᱩᱡᱷᱟᱹᱜᱼᱟ ᱚᱱᱟ ᱥᱟᱶᱛᱮ ᱡᱟᱦᱟᱸ ᱤᱪᱟᱹᱜ ᱦᱟᱹᱠᱩᱢ ᱞᱟᱹᱭ ᱠᱩ ᱤᱪᱟᱹᱜ ᱦᱟᱹᱠᱩ ᱦᱚᱸ ᱵᱷᱟᱡᱟ ᱠᱮᱫ ᱠᱚᱣᱟᱢ ᱟᱨ ᱦᱟᱞᱠᱟ ᱫᱚᱢᱮ ᱫᱚ ᱵᱟᱝ ᱨᱟᱥᱮ ᱩᱱᱠᱩ ᱫᱚ ᱦᱟᱞᱠᱟ ᱪᱮᱵᱮᱡ ᱪᱷᱮᱵᱮᱡ ᱨᱟᱥᱮ ᱱᱚᱣᱟ ᱡᱚᱢ ᱨᱮ ᱟᱹᱰᱤ ᱢᱚᱸᱡᱽ ᱵᱩᱡᱷᱟᱹᱜᱼᱟ ᱟᱨ ᱜᱚᱢᱠᱮ ᱟᱨ ᱢᱤᱫᱴᱟᱝ ᱠᱟᱛᱷᱟᱧ ᱫᱤᱥᱟᱹ ᱠᱮᱜᱼᱟ ᱱᱚᱜ ᱚᱭ ᱡᱮ ᱦᱟᱹᱠᱩ ᱥᱟᱵ ᱞᱟᱝ ᱜᱚᱞᱯᱷᱚᱭᱫᱟ ᱚᱱᱟ ᱵᱟᱫᱽ ᱨᱮᱦᱚᱸ ᱞᱚᱥᱚᱫ ᱨᱮ ᱢᱤᱫ ᱞᱮᱠᱟᱱ ᱦᱟᱹᱠᱩ ᱠᱚ ᱞᱟᱹᱭ ᱠᱚᱣᱟ ᱥᱮ ᱪᱮᱫ ᱩᱱᱠᱩ ᱠᱩᱩᱪᱞᱟᱹ ᱠᱚ ᱧᱟᱢᱚᱜᱼᱟ ᱩᱱᱠᱩ ᱠᱩᱪᱞᱟᱹᱢ ᱥᱟᱵ ᱵᱟᱲᱟ ᱟᱠᱟᱫ ᱠᱚᱣᱟ
ᱦᱮᱸ ᱥᱟᱵ ᱵᱟᱲᱟ ᱦᱩᱭ ᱟᱠᱟᱱ ᱜᱮᱭᱟ ᱱᱩᱠᱩ ᱠᱩᱪᱞᱟᱹ ᱫᱚ ᱞᱟᱹᱭ ᱞᱮᱠᱷᱟᱱ ᱫᱚ ᱚᱱᱟ ᱡᱟᱦᱟᱸ ᱵᱟᱸᱫ ᱯᱩᱠᱷᱨᱤ ᱜᱟᱰᱟ ᱢᱩᱰᱩ ᱠᱚ ᱟᱸᱡᱮᱫᱚᱜᱼᱟ ᱡᱚᱠᱷᱚᱱ ᱫᱟᱜ ᱠᱟᱹᱴᱤᱡ ᱛᱚ ᱛᱟᱦᱮᱸᱱᱟ ᱚ ᱠᱚᱢ ᱜᱮᱭ᱾ ᱛᱚ ᱩᱱ ᱚᱠᱛᱚ ᱡᱟᱦᱟᱸ ᱚᱱᱟ ᱫᱷᱟᱨᱮ ᱫᱷᱟᱨᱮ ᱠᱚᱨᱮ ᱩᱱᱠᱩ ᱠᱩᱪᱞᱟᱹ ᱠᱚᱫᱚ ᱠᱚ ᱪᱷᱮᱨ ᱠᱟᱜᱼᱟ᱾ ᱛᱚ ᱱᱩᱠᱩ ᱠᱚᱫᱚ᱾ ᱟᱹᱰᱤ ᱜᱮ ᱥᱟᱵ ᱨᱮ ᱟᱹᱰᱤ ᱜᱮ ᱢᱩᱥᱠᱤᱞ ᱜᱮᱭᱟ ᱚᱱᱮ ᱡᱟᱦᱟᱸ ᱠᱷᱩᱪᱞᱟᱹ ᱚᱱᱟ ᱠᱚ ᱪᱷᱮᱨ ᱠᱟᱜᱼᱟ ᱚᱱᱟ ᱪᱷᱮᱨ ᱧᱮᱞ ᱠᱟᱛᱮᱜ ᱢᱟᱱᱮ ᱛᱟᱸᱲᱟᱣ ᱦᱩᱭᱩᱜ ᱛᱟᱢᱟ ᱛᱚ ᱚᱱᱟ ᱡᱚᱫᱤ ᱢᱤᱫ ᱫᱷᱟᱣ ᱮᱢ ᱟᱫᱟ ᱛᱚ ᱵᱟᱢ ᱧᱟᱢ ᱠᱚᱣᱟ ᱟᱨ ᱩᱱᱠᱩ ᱫᱚ ᱥᱟᱵ ᱛᱮᱫᱚ ᱟᱹᱰᱤ ᱞᱮᱸᱧᱡᱮᱨ ᱜᱮ ᱠᱚ ᱵᱩᱡᱷᱟᱹᱜᱼᱟ ᱟᱨ ᱱᱩᱠᱩ ᱥᱟᱵ ᱫᱚ ᱟᱹᱰᱤ ᱜᱮ ᱢᱟᱱ ᱵᱷᱟᱜᱮ ᱧᱚᱜ ᱥᱟᱵ ᱦᱩᱭᱩᱜ ᱛᱟᱢᱟ ᱵᱟᱝᱠᱷᱟᱱ ᱠᱚ ᱯᱩᱪᱩᱡᱚᱜ-ᱟ ᱞᱚᱥᱚᱫ ᱨᱮ ᱠᱚ ᱪᱟᱞᱟᱜ ᱦᱮᱸ ᱱᱩᱠᱩ ᱡᱚᱢ ᱫᱚ ᱟᱹᱰᱤ ᱜᱮ ᱥᱤᱵᱤᱞ ᱜᱤᱧ ᱵᱩᱡᱷᱟᱹᱣᱟ ᱚᱱᱟ ᱥᱟᱶᱛᱮ ᱱᱩᱠᱩ ᱵᱤᱥᱮᱥ ᱠᱟᱭᱛᱮ ᱰᱟᱠᱛᱟᱨ ᱠᱚ ᱦᱚᱸ ᱠᱚ ᱞᱟᱹᱭᱟ ᱡᱚᱢ ᱠᱚᱯᱮ ᱠᱟᱨᱚᱱ ᱩᱱᱠᱩ ᱠᱩᱪᱞᱟᱹ ᱠᱚ ᱡᱚᱢ ᱞᱮᱠᱷᱟᱱ ᱢᱟᱭᱟᱢ ᱥᱟᱨᱥᱟᱜᱼᱟ ᱛᱚ ᱟᱹᱰᱤ ᱜᱮ ᱢᱚᱡᱽ ᱵᱩᱡᱷᱟᱹᱜᱼᱟ ᱡᱚᱢ ᱦᱩᱭ ᱠᱟᱱᱟ ᱦᱳᱭ
ᱡᱮ ᱱᱩᱠᱩ ᱠᱩᱪᱞᱟᱹ ᱫᱚ ᱢᱟᱱᱮ ᱥᱟᱵᱽ ᱠᱟᱛᱮ ᱟᱫᱚ ᱚᱠᱟ ᱞᱮᱠᱟ ᱠᱟᱛᱮᱢ ᱩᱛᱩ ᱠᱟᱛᱮᱢ ᱡᱚᱢᱮᱭᱟ? ᱠᱟᱹᱴᱤᱡ ᱞᱟᱹᱭ ᱛᱟᱞᱟᱝ ᱢᱮ᱾
ᱦᱳᱭ ᱟᱹᱰᱤ ᱱᱟᱯᱟᱭ, ᱛᱚ ᱱᱩᱠᱩ ᱠᱩᱪᱞᱟᱹ ᱠᱚ᱾ ᱟ. ᱥᱟᱵ ᱟᱹᱜᱩ ᱠᱟᱛᱮᱫ ᱡᱟᱦᱟᱸ ᱛᱤᱱᱟᱹᱜ ᱜᱮᱢ ᱟᱹᱜᱩ ᱠᱮᱫ ᱠᱚᱣᱟ ᱫᱤᱭᱟᱹ ᱱᱩᱠᱩ ᱫᱚ ᱟᱺᱵ ᱡᱟᱦᱟᱸ ᱦᱟᱨᱛᱟ ᱛᱟᱦᱮᱱ ᱛᱟᱠᱚᱣᱟ ᱚᱱᱟᱢ ᱩᱨᱟ ᱫᱤᱭᱮ ᱩᱨ ᱠᱟᱛᱮᱜ ᱵᱷᱟᱜᱮ ᱧᱚᱜ ᱢᱚᱸᱡᱽ ᱥᱟᱺᱦᱤᱡ ᱟᱹᱨᱩᱵ ᱥᱟᱯᱷᱟ ᱠᱟᱛᱮᱫ᱾ ᱮ ᱫᱷᱤᱨᱤ ᱜᱩᱲᱜᱩ ᱚᱱᱠᱟᱱᱟᱜ ᱨᱮ ᱡᱟᱸᱦᱟᱱᱟᱜ ᱨᱮ ᱠᱚᱴᱮᱡ ᱠᱟᱛᱮᱜ ᱩᱱᱠᱩ ᱫᱚ ᱜᱮᱫ ᱠᱚᱣᱟᱢ ᱡᱮᱞᱮᱠᱟ ᱦᱟᱠᱩᱢ ᱢᱟᱨᱟᱝ ᱦᱟᱠᱩ ᱠᱚᱢ ᱜᱮᱫ ᱠᱚᱣᱟ ᱚᱱᱠᱟ ᱜᱮᱢ ᱜᱮᱫ ᱠᱚᱣᱟ᱾ ᱫᱤᱭᱮ ᱜᱮᱫ ᱠᱟᱛᱮᱫ ᱩᱱᱟ ᱩᱱᱠᱩᱢ ᱟᱨ ᱛᱤᱠᱤ ᱦᱚᱢ ᱫᱟᱲᱮᱭᱟᱜᱼᱟᱢ ᱛᱤᱠᱤ ᱠᱟᱛᱮᱫ ᱵᱷᱟᱹᱡᱤ᱾ ᱵᱷᱟᱹᱡᱤ ᱠᱟᱛᱮᱜ ᱮᱸ ᱡᱟᱦᱟᱸᱜᱮ ᱢᱚᱥᱞᱟ ᱯᱟᱹᱛᱤᱢ ᱮᱢᱟ ᱡᱮᱢᱚᱱ ᱡᱤᱞᱮᱢ ᱩᱛᱩᱭᱟ᱾ ᱦᱟᱹᱠᱩᱢ ᱩᱛᱩ ᱠᱚᱣᱟ ᱚᱱᱠᱟ ᱜᱮ ᱢᱚᱥᱞᱟ ᱯᱟᱹᱛᱤᱢ ᱞᱟᱜᱟᱣᱟ ᱛᱚ ᱱᱚᱶᱟ ᱠᱚᱫᱚ ᱨᱟᱥᱮ ᱥᱮ ᱵᱟᱝ ᱜᱟᱱᱚᱜᱼᱟ ᱨᱟᱥᱮ ᱞᱮᱠᱷᱟᱱ ᱫᱚ ᱵᱟᱝ ᱢᱚᱡᱽ ᱵᱟᱝ ᱥᱤᱵᱤᱞᱟ ᱢᱮᱱᱠᱷᱟᱱ ᱟᱣ ᱠᱟᱹᱴᱤᱡ ᱡᱟᱦᱚᱸ ᱫᱚᱨᱠᱟᱨᱚᱜ ᱠᱟᱱᱟ ᱛᱟᱦᱚᱞᱮ ᱢᱚᱸᱡᱽ ᱠᱚ ᱵᱩᱡᱷᱟᱹᱜᱼᱟ᱾